ᱩᱢ, ᱥᱟᱹᱜᱩᱱ ᱡᱚᱦᱟᱨ ᱾
ᱦᱳᱭ ᱜᱚᱢᱠᱮ, ᱥᱟᱹᱜᱩᱱ ᱡᱚᱦᱟᱨ ᱾
ᱦᱩᱜᱪᱷᱩᱢ, ᱜᱚᱝᱠᱮ ᱪᱮᱫᱠᱟ ᱢᱮᱱᱟᱜ ᱵᱤᱱᱟ?
ᱦᱳᱭ ᱱᱟᱯᱟᱭ ᱜᱮ ᱢᱮᱱᱟᱜ ᱞᱤᱧᱟᱹ ᱾ ᱟᱵᱮᱱ ᱜᱚᱝᱠᱮ ᱞᱟᱹᱭ ᱵᱮᱱ ᱪᱮᱫ ᱞᱮᱠᱟ ᱢᱮᱱᱟᱜ ᱵᱮᱱᱟ?
ᱦᱩᱸ, ᱜᱚᱝᱠᱮ ᱟᱹᱞᱤᱧ ᱦᱚᱸ ᱛᱤ ᱡᱟᱸᱜᱟ ᱥᱟᱶᱛᱮ ᱾ ᱢᱚᱱᱮ ᱡᱤᱣᱤ ᱠᱚ ᱦᱟᱹᱨᱭᱟᱹᱲ ᱜᱮ ᱢᱚᱡᱽ ᱜᱮ ᱢᱮᱱᱟᱜ ᱞᱤᱧᱟᱹ ᱾ ᱟᱫᱚ ᱜᱚᱝᱠᱮ ᱚᱲᱟᱜ ᱠᱚᱨᱮ ᱫᱚ ᱪᱮᱫ ᱠᱟ ᱢᱮᱱᱟᱜ ᱵᱟᱲᱟ ᱯᱮᱭᱟ?
ᱦᱳᱭ ᱱᱤᱛᱚᱜ ᱫᱷᱟᱹᱵᱤᱡ ᱫᱚ ᱚᱲᱟᱜ ᱠᱚᱨᱮ ᱦᱚᱸ ᱱᱟᱯᱟᱭ ᱵᱟᱲᱟ ᱜᱮ ᱢᱮᱱᱟᱜ ᱟᱠᱟᱫ ᱠᱚᱣᱟ ᱱᱤᱛ ᱫᱷᱟᱹᱵᱤᱡ ᱫᱚ ᱾ ᱦᱚᱸ ᱟᱵᱮᱱ ᱨᱮᱱ ᱚᱠᱟᱞᱮ ᱞᱮᱠᱟ ᱢᱮᱱᱟᱜ ᱠᱚᱣᱟ? ᱚᱲᱟᱜ ᱠᱚᱨᱮ ᱱᱟᱯᱟᱭ ᱵᱟᱲᱟ ᱜᱮ?
ᱦᱮᱸ, ᱜᱚᱝᱠᱮ ᱢᱚᱸᱡᱽ ᱵᱟᱲᱟ ᱜᱮ ᱢᱮᱱᱟᱜ ᱟᱠᱟᱫ ᱠᱚᱣᱟ ᱾
ᱳ
ᱜᱚᱝᱠᱮ ᱠᱟᱛᱷᱟ ᱫᱚ ᱦᱩᱭᱩᱜ ᱠᱟᱱᱟ, ᱟᱪᱪᱷᱟ, ᱟᱵᱚ ᱱᱚᱣᱟ ᱥᱟᱶᱛᱟ ᱨᱮ ᱢᱤᱫᱴᱤᱡ ᱥᱟᱱᱛᱟᱲ ᱥᱟᱶᱛᱟ ᱨᱮ ᱪᱮᱫ ᱞᱮᱠᱟ ᱠᱟᱛᱮ ᱢᱟᱹᱱᱢᱤ ᱢᱮᱱᱟᱜ ᱟᱠᱟᱫ ᱵᱚᱱᱟ? ᱜᱚᱝᱠᱮ ᱠᱟᱹᱴᱤᱡ ᱠᱷᱟᱴᱚ ᱢᱟᱪᱷᱟ ᱞᱟᱹᱭ ᱞᱮᱠᱷᱟᱱ ᱟᱹᱰᱤ ᱵᱷᱟᱹᱜᱤ ᱠᱚᱜᱼᱟ ᱾
ᱜᱚᱝᱠᱮ ᱪᱮᱫᱠᱟᱞᱤᱧ ᱞᱟᱹᱭ ᱟᱵᱮᱱᱟ? ᱚᱱᱟ ᱜᱮ ᱥᱮ
ᱟᱪᱪᱷᱟ ᱾
ᱱᱟᱥᱮ ᱟᱵᱮᱱ ᱜᱮ ᱞᱟᱹᱭ ᱛᱚᱵᱱ ᱵᱮᱱ ᱥᱮ ᱾
ᱟᱪᱪᱷᱟ, ᱟᱭᱢᱟ ᱥᱟᱨᱦᱟᱣ ᱾
ᱞᱟᱹᱭᱮᱫᱟ ᱾
ᱦᱩᱸ ᱡᱟᱦᱟᱸ ᱞᱮᱠᱟ ᱪᱮᱠᱟ ᱟᱵᱚ ᱥᱟᱱᱛᱟᱲ ᱥᱟᱶᱛᱟ ᱢᱤᱫᱴᱮᱱ ᱟᱹᱛᱩ ᱜᱚᱲᱟᱣ ᱨᱟᱠᱟᱵ ᱨᱮ, ᱮᱸ ᱱᱩᱠᱩ ᱢᱚᱸᱬᱮ ᱦᱚᱲ, ᱟᱵᱚ ᱥᱟᱱᱛᱟᱲ ᱥᱟᱶᱛᱟ ᱨᱮᱱᱟᱜ ᱠᱟᱛᱷᱟ ᱡᱟᱦᱟᱸ ᱢᱮᱱᱟᱜ ᱟᱠᱟᱫᱟ ᱢᱚᱸᱬᱮ ᱦᱚᱲ ᱾ ᱱᱟᱭᱠᱮ, ᱜᱚᱰᱮᱛ ᱡᱚᱜᱽ ᱢᱟᱹᱡᱷᱤ, ᱯᱟᱨᱟᱱᱤᱠ, ᱢᱟᱹᱡᱷᱤ ᱱᱩᱠᱩ ᱠᱚᱫᱚ ᱟᱵᱚ ᱩᱸ ᱵᱟᱝ ᱥᱟᱶᱛᱟ ᱨᱮᱱ ᱟᱹᱰᱤ ᱢᱟᱹᱱ ᱥᱮ ᱵᱟᱝ ᱢᱩᱛᱟᱹᱱᱟᱱ ᱦᱚᱲ ᱠᱟᱱᱟ ᱠᱚ
ᱦᱳᱭ
ᱟᱫᱚ ᱩᱱᱠᱩ ᱡᱟᱦᱟᱸ ᱞᱮᱠᱟ ᱱᱟᱭᱠᱮᱭᱟᱜ ᱠᱟᱹᱢᱤ ᱦᱚᱨᱟ ᱦᱩᱭᱩᱜ ᱠᱟᱱᱟ ᱵᱚᱸᱜᱟ ᱵᱩᱨᱩ ᱟᱸ ᱟᱠ ᱜᱚᱨᱟᱢ ᱨᱮᱱ ᱟᱛᱹᱩ ᱨᱮᱱ ᱵᱚᱸᱜᱟ ᱵᱩᱨᱩᱭ ᱥᱮᱵᱟ ᱠᱚᱣᱟ ᱮᱴᱟᱜ ᱠᱟᱹᱢᱤ ᱦᱩᱭᱩᱜ ᱠᱟᱱᱟ ᱟᱛ ᱛᱩ ᱨᱮᱱ ᱥᱟᱱᱟᱢ ᱦᱚᱲ ᱩᱸ ᱵᱩᱜᱤ ᱡᱩᱫᱟᱹ ᱚᱲᱟᱜ ᱚᱲᱟᱜ ᱪᱟᱞᱟᱣ ᱠᱟᱛᱮ ᱞᱟᱹᱭ ᱟᱠᱚᱣᱟᱭ ᱮᱸ ᱟᱨ ᱢᱟᱹᱡᱷᱤ ᱡᱟᱦᱟᱸᱭ ᱠᱟᱱ ᱛᱟᱵᱚᱱᱟᱭ ᱩᱱᱤ ᱫᱚ ᱟᱛᱩ ᱨᱤᱱᱤᱡ ᱢᱩᱛᱟᱹᱱ ᱦᱚᱲ ᱢᱮᱱ ᱫᱚ ᱢᱩᱠᱷᱤᱭᱟᱹ ᱩᱱᱤ ᱟᱛᱮ ᱜᱮ
ᱠᱷᱟᱢ ᱠᱷᱩᱱᱴᱤ ᱩᱱᱤᱜᱮ ᱟᱵᱚᱨᱮᱱ ᱠᱷᱟᱢ ᱠᱷᱩᱱᱴᱤ ᱛᱟᱵᱩᱱ ᱾
ᱩᱸ ᱦᱮᱸ ᱜᱚᱢᱠᱮ ᱩᱱᱤ ᱟᱛᱮ ᱪᱮ ᱟᱵᱚ ᱩᱸ ᱟᱛᱹᱩ ᱨᱮᱱᱟᱜ ᱥᱟᱱᱟᱢ ᱠᱟᱹᱢᱤ ᱠᱚ ᱦᱩᱸ ᱪᱷᱟᱣ ᱦᱤᱡᱩᱜ ᱛᱟᱵᱚᱱᱟ
ᱟᱫᱚ ᱜᱚᱝᱠᱮ ᱢᱮᱱ ᱞᱮᱠᱷᱟᱱ ᱞᱤᱧ ᱟᱪᱪᱷᱟ ᱟᱯᱮ ᱥᱮᱱ ᱫᱚ ᱚᱱᱠᱟ ᱥᱮᱸᱫᱽᱨᱟ ᱠᱚᱯᱮ ᱥᱮᱱ ᱵᱟᱲᱟᱜ ᱜᱮᱭᱟ ᱥᱮ ᱵᱟᱝ ᱜᱚᱝᱠᱮ?
ᱦᱳᱭ ᱜᱚᱝᱠᱮ ᱥᱮᱸᱫᱽᱨᱟ ᱠᱚᱫᱚ ᱪᱟᱞᱟᱣ ᱵᱟᱲᱟ ᱦᱩᱭᱩᱜ ᱜᱮᱭᱟ᱾
ᱟᱪᱪᱷᱟ ᱜᱚᱝᱠᱮ ᱟᱯᱮ ᱥᱮᱱ ᱥᱮ ᱥᱮᱸᱫᱽᱨᱟ ᱪᱟᱞᱟᱜ ᱞᱮᱠᱟ ᱫᱚ ᱚᱠᱟ ᱞᱮᱠᱟᱱ ᱡᱟᱭᱜᱟ ᱠᱚᱯᱮ ᱪᱟᱞᱟᱜ ᱜᱮᱭᱟ?
ᱜᱚᱝᱠᱮ ᱪᱟᱞᱟᱣ ᱢᱮᱱᱟᱜ ᱟᱠᱟᱜ ᱜᱮᱭᱟ ᱵᱩᱨᱩ ᱢᱮᱱᱟᱜ-ᱟ᱾ ᱱᱚᱛᱮ ᱟᱨᱚ ᱵᱤᱨ ᱨᱮ ᱢᱮᱱᱟᱜ-ᱟ ᱚᱠᱟᱞᱮ ᱪᱟᱞᱟᱣ ᱵᱟᱲᱟᱜ ᱜᱮᱭᱟ ᱵᱩᱨᱩ ᱵᱤᱨ ᱠᱚᱨᱮ ᱜᱮ
ᱟᱸᱫᱚ ᱜᱚᱝᱠᱮ ᱟᱸᱡᱚᱢ ᱦᱩᱭ ᱟᱠᱟᱱᱟ ᱡᱮ ᱵᱟᱝ ᱥᱩᱥᱩᱱᱤᱭᱟᱹ ᱢᱤᱫᱴᱮᱱ ᱵᱩᱨᱩ ᱡᱟᱦᱟᱸ ᱫᱚ ᱵᱟᱸᱠᱩᱲᱟ ᱡᱮᱞᱟᱹ ᱨᱮ ᱢᱮᱱᱟᱜ ᱠᱟᱜ ᱛᱟᱵᱚᱱᱟ ᱚᱱᱟ ᱡᱤᱞᱟᱹ ᱡᱟᱦᱟᱸ ᱥᱩ ᱥᱩᱥᱩᱱᱤᱭᱟᱹ ᱵᱩᱨᱩ ᱢᱮᱱᱟ ᱠᱚ ᱪᱮᱫᱟ ᱚᱸᱰᱮ ᱥᱮᱸᱫᱽᱨᱟ ᱞᱟᱹᱜᱤᱫ ᱟᱹᱰᱤ ᱯᱨᱚᱡᱳᱡᱚ ᱡᱳᱡ ᱡᱟᱭᱜᱟ ᱠᱟᱱ ᱜᱮᱭᱟ
ᱦᱳᱭ ᱚᱸᱰᱮ ᱟᱹᱰᱤ ᱯᱨᱩᱡᱩᱡᱚ ᱡᱟᱭᱜᱟ ᱠᱟᱱ ᱜᱮᱭᱟ ᱚᱸᱰᱮ ᱦᱚᱸ ᱥᱮᱸᱫᱽᱨᱟᱭ ᱦᱩᱭᱩᱜ ᱜᱮᱭᱟ
ᱟᱪᱪᱷᱟ ᱟᱭᱢᱟ ᱥᱟᱨᱦᱟᱣ ᱜᱚᱝᱠᱮ ᱟᱫᱚ ᱜᱚᱝᱠᱮ ᱥᱮᱸᱫᱽᱨᱟ ᱠᱚᱫᱚ ᱵᱤᱱ ᱪᱟᱞᱟᱣ ᱵᱟᱲᱟ ᱟᱠᱟᱱᱟ ᱥᱮ ᱵᱟᱝ?
ᱦᱳᱭ ᱥᱮᱱ ᱵᱟᱲᱟ ᱦᱩᱭ ᱟᱠᱟᱱ ᱜᱮᱭᱟ᱾
ᱟᱪᱪᱷᱟ ᱜᱚᱝᱠᱮ ᱟᱯᱮ ᱫᱚ ᱥᱮᱸᱫᱽᱨᱟ ᱠᱚ ᱞᱟᱹᱜᱤᱫ ᱛᱮ ᱚᱱᱠᱟ ᱪᱮᱫ ᱪᱮᱫ ᱥᱟᱯᱟᱵᱽ ᱠᱚᱯᱮ ᱵᱮᱵᱚᱦᱟᱨ ᱵᱟᱲᱟᱭ ᱜᱮᱭᱟ?
ᱥᱟᱯᱟᱵᱽ ᱠᱚᱫᱚ ᱦᱩᱭᱩᱜ ᱠᱟᱱᱟ ᱱᱚᱛᱮ ᱟᱸᱜ-ᱥᱟᱨ ᱠᱟᱹᱯᱤ ᱠᱷᱮᱪᱟ ᱵᱚᱞᱞᱚᱢ ᱴᱮᱸᱜᱚᱡ ᱮᱢᱟᱜ ᱠᱚ ᱤᱫᱤ ᱦᱩᱭᱩᱜ ᱜᱮᱭᱟ ᱟᱨᱚ ᱡᱷᱟᱹᱞᱤ ᱟᱫᱚ ᱵᱩᱨᱩ ᱨᱮᱫᱚ ᱚᱸᱰᱮ ᱫᱚ ᱡᱷᱟᱹᱞᱤ ᱫᱚ ᱵᱟᱝ ᱠᱚ ᱚᱰᱟᱣ ᱦᱚᱪᱚᱣᱟᱜ-ᱟ ᱟᱨᱚ ᱵᱤᱨ ᱠᱚ ᱨᱮᱱ ᱡᱚᱠᱷᱟᱡ ᱚᱱᱟ ᱠᱚᱨᱮ ᱡᱚᱠᱷᱟᱡ ᱫᱚ ᱡᱷᱟᱹᱞᱤ ᱠᱚ ᱤᱫᱤᱭᱮ ᱦᱩᱭᱩᱜ ᱛᱟᱦᱮᱸᱱᱟ᱾
ᱟᱪᱪᱷᱟ ᱟᱭᱢᱟ ᱥᱟᱨᱦᱟᱣ ᱜᱚᱝᱠᱮ ᱩᱸ ᱟᱞᱮ ᱥᱮᱱ ᱦᱚᱸ ᱚᱱᱠᱟ ᱥᱮᱸᱫᱽᱨᱟ ᱫᱚᱞᱮ ᱥᱮᱱ ᱵᱟᱲᱟᱜ ᱜᱮᱭᱟ ᱡᱟᱦᱟᱸ ᱞᱮᱠᱟ ᱟᱵᱚ ᱥᱟᱱᱛᱟᱲ ᱥᱟᱶᱛᱟ ᱨᱮᱱᱟᱜ ᱪᱤᱱᱦᱟᱹ ᱢᱮᱱᱫᱚ ᱟᱸᱜ-ᱥᱟᱨ ᱟᱸᱜ-ᱥᱟᱨ ᱥᱟᱶ ᱥᱮ ᱠᱟᱹᱯᱤ ᱠᱷᱟᱸᱰᱟ ᱚᱱᱟ ᱫᱚ ᱥᱮᱸᱫᱽᱨᱟ ᱤᱫᱤ ᱜᱤ ᱞᱟᱹᱠᱛᱤ ᱠᱟᱱᱟ ᱚᱱᱟ ᱥᱟᱣ ᱛᱮ ᱛᱟᱦᱮᱸᱱ ᱠᱟᱱ ᱜᱮᱭᱟ ᱵᱩᱞᱞᱚᱢ ᱠᱷᱮᱪᱟ ᱟᱯᱮ ᱥᱮᱱ ᱫᱚ ᱜᱚᱝᱠᱮ ᱠᱩᱞᱟᱹᱭ ᱠᱩ ᱫᱚᱠᱚ ᱧᱟᱢᱚᱜ ᱜᱮᱭᱟ ᱥᱮ ᱵᱟᱝ?
ᱦᱳᱭ ᱠᱩᱞᱟᱹᱭ ᱠᱚᱠᱚ ᱧᱟᱢᱚᱜ ᱜᱮᱭᱟ ᱫᱚᱢᱮ ᱜᱮ ᱠᱩᱞᱟᱹᱭ ᱠᱩᱞᱟᱹᱭ ᱥᱩᱠᱨᱤ ᱢᱮᱱᱟᱜ ᱠᱚᱣᱟ ᱥᱩᱠᱨᱤ ᱵᱩᱨᱩᱫ ᱵᱩᱨᱩ ᱨᱮᱜᱮ ᱥᱩᱠᱨᱤ ᱠᱚᱫᱚ ᱵᱩᱨᱩ ᱨᱮᱜᱮ ᱠᱚ ᱧᱟᱢᱚᱜ-ᱟ ᱵᱤᱨ ᱠᱚᱨᱮ ᱫᱚ ᱠᱩᱞᱟᱹᱭ ᱠᱚ ᱮᱢᱟᱱ ᱠᱚ ᱟᱨᱦᱚᱸ
ᱟᱭᱢᱟ ᱥᱟᱨᱦᱟᱣ ᱜᱚᱝᱠᱮ, ᱟᱫᱚ ᱜᱚᱝᱠᱮ ᱟᱹᱵᱤᱱ ᱫᱚ ᱠᱩᱞᱟᱹᱭ ᱠᱚᱫᱚ ᱵᱤᱱ ᱜᱚᱡ ᱵᱟᱲᱟ ᱟᱠᱟᱫ ᱠᱚᱣᱟ ᱥᱮ ᱵᱟᱝ?
ᱦᱳᱭ ᱜᱚᱡ ᱵᱟᱲᱟ ᱦᱩᱭ ᱟᱠᱟᱱ ᱜᱮᱭᱟ᱾
ᱦᱩᱸ
ᱢᱟᱱᱮ ᱵᱤᱨ ᱨᱮ ᱥᱮᱱ ᱵᱟᱲᱟ ᱦᱩᱭ ᱟᱠᱟᱱᱟ ᱡᱷᱟᱹᱞᱤ ᱟᱛᱮᱛ ᱛᱚᱠᱷᱚᱱ ᱚᱸᱰᱮ ᱡᱷᱟᱹᱞᱤ ᱨᱮ ᱢᱟᱱᱮ ᱥᱟᱡᱟᱣ ᱠᱟᱛᱮᱜ ᱚᱛᱟ ᱵᱟᱲᱟ ᱦᱩᱭ ᱟᱠᱟᱱ ᱜᱮᱭᱟ᱾
ᱟᱪᱪᱷᱟ ᱟᱭᱢᱟ ᱥᱟᱨᱦᱟᱣ ᱜᱚᱝᱠᱮ᱾
ᱦᱳᱭ ᱜᱚᱢᱠᱮ ᱞᱤᱧ ᱢᱮᱱᱫᱟ ᱟᱵᱮᱱ᱾ ᱥᱮᱸᱫᱽᱨᱟ ᱚᱱᱠᱟᱱ ᱚᱠᱟ ᱠᱚᱨᱮ ᱵᱮᱱ ᱥᱮᱱ ᱵᱟᱲᱟ ᱟᱠᱟᱱᱟ? ᱟᱯᱮᱥᱮᱫ, ᱚᱱᱠᱟ ᱰᱩᱝᱨᱤ ᱵᱩᱨᱩ ᱠᱚ ᱢᱮᱱᱟᱜ ᱜᱮᱭᱟ?
ᱟᱫᱚ ᱜᱚᱝᱠᱮ ᱟᱞᱮᱢᱟ ᱡᱷᱟᱲᱜᱨᱟᱢ ᱰᱤᱥᱴᱤᱠ ᱨᱮᱱ ᱦᱚᱲ ᱛᱚ, ᱛᱟᱦᱚᱞᱮ ᱟᱞᱮ ᱥᱮᱱ ᱫᱚ ᱵᱩᱨᱩ ᱰᱩᱝᱨᱤ ᱠᱚᱫᱚ ᱟᱹᱰᱤ ᱠᱚᱢ ᱢᱮᱱ ᱫᱚ ᱵᱟᱝ ᱧᱮᱞ ᱧᱟᱢ ᱩᱛᱟᱹᱨᱚᱜ ᱜᱮᱭᱟ ᱟᱨ ᱚᱱᱠᱟ ᱡᱩᱫᱤ ᱥᱮᱸᱫᱽᱨᱟ ᱡᱟᱭᱜᱟ ᱵᱤᱱ ᱢᱮᱱᱟ ᱛᱟᱦᱚᱞᱮ ᱟᱞᱮ ᱥᱮᱫ ᱫᱚ ᱡᱟᱦᱟᱸ ᱵᱤᱨ ᱠᱚ ᱢᱮᱱᱟᱜ ᱟᱠᱟᱫᱟ ᱚᱱᱟ ᱠᱚ ᱵᱤᱨ ᱜᱮ ᱤᱢᱱᱤ ᱱᱚᱝᱠᱟ ᱵᱟᱦᱟ ᱞᱮᱠᱟᱱ ᱫᱤᱱ, ᱟᱨᱵᱟᱝ ᱥᱟᱠᱟᱢ ᱠᱚ ᱧᱩᱨ ᱪᱟᱵᱟᱜ-ᱟ᱾ ᱩᱱ ᱚᱠᱛᱚ ᱞᱮ ᱥᱮᱸᱫᱽᱨᱟ ᱵᱟᱲᱟᱭ ᱜᱮᱭᱟ᱾ ᱟᱨ ᱚᱠᱟ ᱠᱚᱫᱚ ᱥᱮᱱ ᱫᱚᱞᱮ ᱥᱮᱱᱚᱜ ᱜᱮᱭᱟᱞᱮ ᱚᱱᱟ ᱢᱮᱱᱛᱮ ᱫᱚ ᱵᱟᱝ᱾
ᱩᱢ ᱜᱚᱢᱠᱮ ᱟᱨ ᱜᱚᱢᱠᱮ ᱱᱚᱝᱠᱟ ᱟᱸᱡᱚᱢ ᱠᱟᱱ ᱫᱚ ᱡᱮ, ᱟᱡᱚᱫᱤᱭᱟᱹ ᱨᱮᱦᱚᱸ ᱢᱤᱫᱴᱮᱱ ᱟᱹᱰᱤ ᱢᱟᱨᱟᱝ ᱥᱮᱸᱫᱽᱨᱟ, ᱚᱸᱰᱮ ᱠᱚ ᱦᱚᱦᱚᱭ ᱛᱟᱦᱮᱱ ᱜᱮᱭᱟ ᱚᱸᱰᱮ ᱵᱮᱱ ᱥᱮᱱ ᱵᱟᱲᱟ ᱟᱠᱟᱱ ᱜᱮᱭᱟ ᱥᱮ ᱵᱟᱝ?
ᱦᱮᱸ ᱜᱚᱝᱠᱮ ᱥᱮᱱ ᱵᱟᱲᱟ ᱦᱩᱭ ᱟᱠᱟᱱ ᱜᱮᱭᱟ ᱡᱟᱦᱟᱸ ᱞᱮᱠᱟ᱾ ᱟᱵᱚᱜ ᱟᱵᱚᱱ ᱥᱟᱱᱛᱟᱲ ᱥᱟᱶᱛᱟ ᱟᱵᱚᱱ ᱥᱟᱱᱛᱟᱲ ᱥᱟᱶᱛᱟ ᱨᱮ ᱢᱮᱱᱟᱜ ᱟᱠᱟᱫᱟ᱾ ᱚᱱᱟ ᱫᱚ ᱵᱟᱹᱭᱥᱟᱹᱠᱷ ᱠᱩᱱᱟᱹᱢᱤ ᱨᱮᱠᱚ ᱥᱮᱸᱫᱽᱨᱟᱭᱟ, ᱡᱟᱦᱟᱸ ᱞᱮᱠᱟ ᱦᱟᱠ ᱦᱟᱹᱛᱤ, ᱛᱟᱹᱨᱩᱵᱽ, ᱡᱤ ᱵᱟᱱᱟ, ᱠᱩᱞᱟᱹᱭ ᱟᱨ ᱵᱤᱨ ᱮᱢᱟᱱ ᱛᱮᱢᱟᱱ ᱡᱤᱵᱽ ᱡᱤᱭᱟᱹᱞᱤ ᱠᱚ ᱚᱸᱰᱮ ᱠᱚ ᱧᱟᱢᱚᱜ ᱜᱮᱭᱟ, ᱠᱟᱛᱷᱟᱱ ᱟᱫᱚ ᱩᱱᱠᱩ ᱠᱚ ᱥᱮᱱ ᱥᱮᱸᱫᱽᱨᱟ ᱥᱮᱱ ᱵᱟᱲᱟ ᱦᱩᱭ ᱠᱟᱱᱟᱱ ᱜᱮᱭᱟ
ᱦ
ᱩᱱᱠᱩ ᱠᱚ ᱥᱮᱸᱫᱽᱨᱟ ᱥᱮᱱ ᱵᱟᱲᱟ ᱦᱩᱭ ᱟᱠᱟᱱ ᱜᱮᱭᱟ᱾ ᱟᱫᱚ ᱠᱚᱦᱚᱸ ᱦᱩᱭᱭᱟ ᱟᱠᱟᱱ ᱜᱮᱭᱟ᱾ ᱟᱫᱚ, ᱚᱱᱟ ᱡᱮ ᱵᱟᱹᱭᱥᱟᱹᱠᱷ ᱠᱩᱱᱟᱹᱢᱤ ᱨᱮ ᱥᱮᱸᱫᱽᱨᱟ ᱵᱚᱱ ᱪᱟᱞᱟᱜ-ᱟ, ᱩᱱ ᱚᱠᱛᱚ ᱠᱟᱛᱷᱟ ᱨᱮᱱᱟᱜ ᱠᱚ ᱢᱮᱱᱟ᱾ ᱯᱟᱹᱦᱤᱞ ᱦᱟᱯᱲᱟᱢ ᱠᱚ ᱩ ᱥᱮᱸᱫᱽᱨᱟ ᱪᱟᱞᱟᱜ ᱚᱠᱛᱮ ᱠᱚᱲᱟ ᱦᱚᱯᱚᱱ ᱠᱚᱫᱚ ᱪᱤᱜ ᱮᱨᱟᱯ ᱪᱮᱫᱟᱜ ᱡᱟᱦᱟᱸᱭ ᱵᱟᱯᱞᱟᱣᱟᱱ ᱠᱚᱲᱟ ᱠᱚᱫᱚ ᱮᱨᱟᱯ ᱪᱮᱫᱟᱜ᱾ ᱮᱨᱟᱛᱟᱜ ᱪᱮᱫᱟᱜ ᱞᱮᱸᱜᱟ ᱛᱤ ᱨᱮᱱᱟᱜ ᱢᱮᱲᱦᱮᱫ ᱥᱟᱠᱟᱢ ᱠᱚ ᱛᱩᱫ ᱛᱟᱨᱟᱭᱟ᱾ ᱟᱫᱚ ᱠᱟᱹᱦᱱᱤ ᱦᱮᱸ ᱦᱮᱸ ᱪᱟᱞᱟᱜ ᱟᱠᱚ ᱟᱫᱚ ᱠᱟᱹᱦᱱᱤ ᱫᱚ᱾ ᱱᱚᱝᱠᱟ ᱥᱟᱹᱨᱤᱜᱮ ᱪᱮᱫᱠᱟᱨ ᱯᱨᱚᱡᱳᱡᱡᱚ ᱜᱮᱭᱟ, ᱪᱮᱫᱟᱜ ᱜᱮ ᱵᱟᱝ ᱢᱮᱲᱦᱮᱫ ᱥᱟᱠᱟᱢ ᱠᱚ ᱛᱩᱫ ᱜᱮᱭᱟ᱾ ᱠᱟᱨᱚᱱ ᱚᱸᱰᱮ ᱫᱚ, ᱵᱩᱨᱩ ᱥᱮᱸᱫᱽᱨᱟ ᱛᱚ, ᱛᱟᱦᱞᱮ ᱟᱹᱰᱤ ᱜᱟᱱ ᱥᱟᱹᱞ ᱥᱟᱨᱚᱢ ᱥᱟᱞᱟᱜ ᱟᱠᱚ, ᱡᱤᱣᱤ ᱥᱟᱞᱟᱜ ᱛᱟᱯᱟᱢ ᱞᱟᱜᱟᱣ ᱟᱠᱚᱣᱟ
ᱦᱳᱭ
ᱦᱮᱸ ᱱᱚᱝᱠᱟ ᱠᱷᱟᱹᱛᱤᱨ ᱛᱮ ᱟᱫᱚ ᱵᱟᱯᱞᱟᱣᱟᱱ ᱠᱚᱲᱟ ᱠᱚᱫᱚ ᱢᱮᱲᱦᱮᱫ ᱥᱟᱠᱟᱚᱢ ᱫᱚᱠᱚ ᱛᱩᱫ ᱛᱚᱨᱟᱭ ᱜᱮᱭᱟ, ᱟᱫᱚ ᱵᱟᱝ ᱵᱟᱪᱟᱣ ᱮᱱᱠᱷᱟᱱ ᱢᱟᱢ ᱵᱮᱥ ᱜᱮ ᱟᱨ ᱡᱩᱫᱤ ᱡᱟᱦᱟᱸ ᱞᱮᱠᱟᱢ ᱦᱟᱵᱚᱲ ᱞᱮᱱᱠᱷᱟᱱ ᱫᱚ, ᱟᱫᱚ ᱡᱤᱣᱤ ᱵᱟᱹᱛᱤ ᱫᱚ ᱤᱲᱤᱡᱚᱜᱼᱟ᱾ ᱛᱟᱦᱞᱮ ᱩᱱᱫᱚ ᱟᱫᱚ ᱩᱱᱤ ᱦᱟᱸᱜ ᱛᱩᱫ ᱛᱟᱨᱟ ᱟᱠᱟᱫ ᱢᱮᱲᱦᱮᱫ ᱥᱟᱠᱟᱚᱢ ᱛᱮᱜᱮ ᱚᱱᱠᱟ ᱠᱟᱛᱮ ᱜᱮ ᱚᱱᱟ ᱟᱵᱚᱣᱟᱜ ᱡᱟᱦᱟᱸ ᱼᱼ ᱜᱚᱡ ᱨᱟᱭᱨᱤᱛ ᱨᱮᱱᱟᱜ ᱠᱟᱹᱢᱤ ᱠᱟᱹᱯᱢᱤ ᱠᱚᱫᱚ, ᱚᱱᱠᱟ ᱠᱟᱛᱮᱫ ᱜᱮ ᱦᱟᱹᱯᱤᱫᱚᱜᱼᱟ᱾
ᱩᱸ ᱟᱨ ᱜᱚᱝᱠᱮ ᱠᱚ ᱜᱚᱝᱠᱮ ᱜᱮᱠᱚ ᱞᱟᱹᱭ ᱫᱚ ᱡᱮ ᱥᱮᱸᱫᱽᱨᱟ ᱢᱟᱲᱟᱝ᱾ ᱥᱮᱸᱫᱽᱨᱟ ᱢᱟᱱᱮ ᱵᱚᱞᱚᱜ ᱢᱟᱲᱟᱝ ᱥᱮ ᱥᱮᱸᱫᱽᱨᱟ ᱪᱟᱞᱟᱜ ᱞᱟᱦᱟ᱾ ᱦᱩᱸᱦᱩᱸᱻ᱾ ᱫᱤᱨᱦᱤ, ᱫᱤᱨᱦᱤ ᱵᱟᱭ ᱵᱚᱸᱜᱟ ᱞᱟᱭ ᱠᱷᱟᱡ ᱥᱮᱸᱫᱽ ᱡᱟᱦᱟᱸ ᱵᱟᱝᱵᱚᱱ ᱫᱟᱲᱮᱭᱟᱜᱼᱟ ᱥᱮ ᱵᱟᱝᱵᱚᱱ ᱧᱟᱢᱟ ᱱᱚᱝᱠᱟ ᱦᱚᱸ ᱠᱚ ᱞᱟᱹᱭ ᱜᱮᱭᱟ᱾ ᱱᱚᱣᱟ ᱛᱤᱱᱟᱹᱜ ᱴᱟᱭ ᱥᱟᱹᱨᱤ ᱠᱟᱱᱟ ᱱᱟᱥᱮ ᱞᱟᱹᱭ ᱵᱮᱱ ᱥᱮ᱾
ᱦᱮᱸ ᱜᱚᱢᱠᱮ ᱱᱚᱶᱟ ᱫᱚ ᱮᱠᱪᱩᱭᱮᱞᱤ ᱡᱩᱫᱤ ᱵᱚᱱ ᱢᱮᱱᱟ ᱯᱟᱹᱦᱤᱞ ᱦᱟᱯᱲᱟᱢ ᱠᱚᱨᱮ ᱵᱤᱫᱟᱹᱞ ᱠᱷᱚᱱ ᱱᱚᱣᱟ ᱫᱚ ᱥᱟᱹᱨᱤ ᱠᱷᱟᱹᱛᱤ ᱼᱼ ᱤᱨ ᱜᱮ ᱡᱟᱦᱟᱸ ᱵᱤᱨ ᱥᱮᱸᱫᱽᱨᱟ ᱵᱚᱱ ᱵᱚᱞᱚᱜᱼᱟ ᱚᱱᱟ ᱞᱟᱦᱟ ᱫᱤᱱ, ᱟᱨ ᱵᱟᱝ, ᱚᱱᱮ ᱵᱚᱱ ᱵᱚᱞᱚᱜ ᱠᱷᱟᱱ ᱩᱱ ᱛᱚ ᱠᱟᱹᱴᱤᱡ ᱥᱮᱸᱫᱽᱨᱟ ᱵᱚᱸᱜᱟ ᱠᱚ, ᱟᱠᱚ ᱡᱟᱦᱟᱸ ᱥᱟᱶ ᱼᱼ ᱛᱟᱨᱤ ᱨᱮ ᱢᱮᱱᱟᱜ ᱟᱠᱟᱫ ᱠᱚ ᱛᱟᱵᱚᱱᱟ ᱩᱱᱠᱩ ᱠᱚ ᱟᱵᱚ ᱟᱛᱳ ᱨᱮᱱ ᱡᱟᱦᱟᱸᱭ ᱠᱩᱰᱟᱹᱢ ᱱᱟᱭᱠᱮ ᱠᱟᱱᱟᱭ ᱵᱟᱝ? ᱩᱱᱤ ᱠᱩᱰᱟᱹᱢ ᱱᱟᱭᱠᱮ ᱵᱩᱞ ᱢᱟᱭᱟᱢᱮ ᱵᱚᱸᱜᱟᱭᱟ᱾ ᱩᱱ ᱟᱱᱟᱜ ᱩᱱᱤ ᱵᱩᱞ ᱢᱟᱭᱟᱢᱮ ᱵᱚᱸᱜᱟᱭᱟᱱᱟ ᱜᱮ ᱟᱵᱚ ᱡᱟᱦᱟᱸ ᱛᱤᱱᱟᱹᱜ ᱛᱚᱨᱦᱚᱜ ᱦᱟᱬᱟᱜ ᱠᱚ ᱢᱮᱱᱟᱜ ᱥᱟᱹᱞ ᱥᱟᱨᱚᱢ ᱠᱚ ᱢᱮᱱᱟᱜ ᱱᱩᱠᱩ ᱠᱚᱣᱟᱜ ᱛᱤ ᱠᱚᱨᱮ ᱠᱷᱚᱱ ᱩᱠᱩᱨᱮ, ᱢᱟᱱᱮ ᱩᱱᱠᱩ ᱠᱚ ᱩᱠᱩᱨᱮ ᱫᱚᱦᱚ ᱠᱟᱠᱚᱣᱟᱭ ᱥᱟᱶᱛᱮ ᱟᱵᱚᱣᱟᱜ ᱡᱤᱣᱤ ᱠᱚ ᱡᱟᱛᱮ ᱵᱟᱧᱪᱟᱜ ᱢᱟ ᱱᱚᱣᱟ ᱠᱚ ᱠᱷᱟᱹᱛᱤᱨ ᱛᱮ ᱜᱩᱞ ᱢᱟᱭᱟᱢᱮ ᱵᱚᱸᱜᱟᱭᱟ᱾ ᱩᱱᱤ ᱠᱩᱰᱟᱹᱢ ᱱᱟᱭᱠᱮ ᱜᱮ᱾
ᱚᱸ᱾
ᱦᱮᱸ ᱜᱚᱝᱠᱮ ᱟᱨ ᱜᱚᱝᱠᱮ ᱫᱟᱠᱟ ᱠᱩ ᱛᱚ ᱡᱚᱢ ᱵᱟᱲᱟ ᱦᱩᱭᱱᱟ ᱥᱮ ᱵᱟᱝ?
ᱫᱟᱠᱟ ᱠᱚᱫᱚ ᱟᱹᱣᱨᱤ ᱡᱚᱢ ᱵᱟᱲᱟ ᱦᱩᱭᱩᱜᱼᱟ᱾ ᱤᱥᱤᱱ ᱵᱟᱲᱟ ᱪᱟᱹᱟᱞᱩᱜ ᱠᱟᱱᱟ ᱱᱤᱛᱦᱚᱸ᱾ ᱟᱹᱣᱨᱤ ᱯᱩᱨᱟᱹᱜᱼᱟ᱾ ᱤᱥᱤᱱ ᱵᱟᱲᱟ ᱞᱮᱱᱠᱷᱟᱡ ᱜᱮ ᱡᱚᱢ ᱵᱟᱲᱟᱭ ᱦᱩᱭᱩᱜᱼᱟ ᱦᱟᱸᱜ᱾ ᱠᱮ ᱟᱵᱮᱱ ᱵᱮᱱ ᱤᱥᱤᱱ ᱵᱟᱲᱟ ᱠᱮᱫᱟ ᱥᱮ ᱟᱹᱣᱨᱤ?
ᱦᱮᱸ ᱜᱚᱢᱠᱮ ᱤᱥᱤᱱ ᱵᱟᱲᱟ ᱠᱚᱫᱚ ᱦᱩᱭ ᱟᱠᱟᱱᱟ᱾ ᱥᱟᱹᱫᱤᱭᱟᱹ ᱟᱹᱭᱩᱵ ᱵᱮᱨ ᱡᱚᱢ ᱜᱮ ᱦᱟᱸᱜ ᱟᱹᱣᱨᱤ ᱦᱩᱭᱩᱜᱼᱟ᱾
ᱚᱦᱚᱻ᱾
ᱩᱸᱦᱩᱸ᱾ ᱜᱚᱝᱠᱮ ᱢᱮᱱᱫᱟᱞᱤᱧ ᱢᱮᱱᱫᱟᱞᱤᱧ ᱟᱪᱪᱷᱟ ᱡᱚᱢ ᱧᱩ ᱟᱵᱚ ᱥᱟᱱᱛᱟᱲ ᱥᱟᱶᱛᱟᱨᱮ ᱡᱩᱢ ᱧᱩ ᱟᱵᱚ ᱥᱟᱱᱛᱟᱲ ᱠᱚ ᱞᱟᱹᱜᱤᱫ ᱡᱟᱹᱥᱛᱤ ᱯᱚᱡᱽᱡᱳ ᱡᱚ ᱫᱚ ᱪᱮᱫ ᱢᱮᱱᱟᱜ ᱟᱠᱟᱫᱟ ᱡᱮ ᱚᱱᱠᱟ ᱵᱟᱹᱲᱛᱤ ᱪᱮᱫ ᱵᱚᱱ ᱡᱩᱢ ᱧᱩᱭ ᱜᱮᱭᱟ ᱜᱚᱢᱠᱮ?
ᱜᱚᱢᱠᱮ ᱟᱵᱚ ᱡᱚᱢ ᱧᱩ ᱫᱚ ᱟᱹᱰᱤ ᱥᱮᱫᱟᱭ ᱠᱷᱚᱡ ᱜᱮᱵᱚᱱ ᱡᱚᱢ ᱧᱩ ᱟᱹᱜᱩᱭᱮᱫᱟ, ᱫᱟᱜ ᱢᱟᱹᱲᱤ ᱫᱟᱠᱟ᱾ ᱟᱲᱟᱜ ᱛᱮᱜᱮ ᱤᱱᱟᱹ ᱜᱮ ᱟᱵᱚ ᱥᱟᱱᱛᱟᱲ ᱫᱚ᱾ ᱵᱟᱹᱲᱛᱤ ᱠᱟᱭᱛᱮ ᱵᱚᱱ ᱡᱚᱢ ᱧᱩᱭᱟ᱾ ᱱᱮᱛᱟᱨ ᱫᱚ ᱟᱨᱦᱚᱸ ᱧᱮᱞᱚᱜ ᱠᱟᱱᱟ, ᱢᱟᱱᱮ ᱮᱴᱟᱜ ᱠᱚᱵᱚᱱ ᱡᱚᱢ ᱮᱫᱟ᱾ ᱱᱮᱛᱟᱨ ᱫᱚ ᱢᱟᱱᱮ ᱵᱚᱫᱚᱞ ᱪᱟᱞᱟᱜ ᱠᱟᱱᱟ ᱵᱚᱱ᱾ ᱥᱤᱠᱷᱱᱟᱹᱛ ᱵᱚᱱ ᱥᱤᱠᱷᱱᱟᱹᱛ ᱵᱚᱱ ᱧᱟᱢ ᱤᱫᱤᱭᱮᱫ ᱛᱮᱵᱚᱱ ᱵᱚᱫᱚᱞ ᱪᱟᱞᱟᱜ ᱠᱟᱱᱟ ᱮᱴᱟᱜ ᱠᱚᱵᱚᱱ ᱡᱚᱢ ᱢᱟᱲᱟᱝ ᱛᱮᱫᱚ ᱫᱟᱜ ᱢᱟᱹᱲᱤ ᱫᱟᱠᱟ ᱜᱮᱵᱚᱱ ᱟᱲᱟᱜ ᱛᱮᱜᱤ ᱜᱮᱵᱚᱱ ᱡᱚᱢᱮᱫ ᱛᱟᱦᱮᱱᱟ᱾
ᱟᱪᱪᱷᱟ ᱟᱭᱢᱟ ᱥᱟᱨᱦᱟᱣ ᱜᱚᱝᱠᱮ᱾ ᱫᱚ ᱥᱟᱱᱛᱟᱲ ᱥᱟᱶᱛᱟ ᱨᱮ ᱡᱚᱢᱟᱜ ᱡᱟᱦᱟᱸ ᱞᱮᱠᱟ ᱯᱟᱹᱦᱤᱞ ᱯᱤᱞᱪᱩ ᱦᱟᱲᱟᱢ ᱯᱤᱞᱪᱩ ᱵᱩᱫᱟᱹ ᱯᱤᱞᱪᱩ ᱵᱩᱰᱷᱤ ᱵᱤᱫᱟᱹᱞ ᱠᱷᱚᱱ ᱵᱚᱱ ᱧᱮᱞ ᱟᱹᱜᱩᱭᱟ ᱯᱟᱹᱦᱤᱞ ᱫᱚ ᱡᱮᱢᱚᱱ ᱪᱟᱥ ᱟᱵᱟᱫ ᱠᱚ ᱵᱟᱝ ᱛᱟᱦᱮᱸ ᱠᱟᱱᱟ ᱡᱤᱣᱤ ᱡᱚᱠᱷᱚᱱ ᱱᱚᱰᱮ ᱥᱤᱨᱡᱚᱱ ᱮᱱᱟ ᱥᱤᱨᱡᱚᱱ ᱥᱟᱶᱛᱮ ᱟᱫᱚ ᱯᱤᱞᱪᱩ ᱦᱟᱲᱟᱢ ᱯᱤᱞᱪᱩ ᱵᱩᱲᱦᱤ ᱛᱤᱠᱤᱱ ᱥᱟᱜᱟᱫ ᱪᱟᱣᱞᱮ ᱨᱮᱱᱟᱜ ᱟᱹᱠᱤᱱ ᱨᱮᱱ ᱯᱚᱯᱚᱝᱲᱟ ᱠᱚᱠᱤᱱ ᱡᱚᱢ ᱵᱟᱲᱟ ᱦᱚᱪᱚᱭᱮᱫ ᱠᱚᱛᱟᱦᱮᱸᱫ ᱟᱫᱚ ᱥᱟᱜᱟᱫ ᱥᱟᱜᱟᱫ ᱛᱮ ᱫᱤᱱᱟᱹᱢ ᱫᱤᱱ ᱩᱛᱱᱟᱹᱣ ᱩᱛᱱᱟᱹᱣ ᱛᱮ ᱟᱹᱨᱩ ᱟᱹᱨᱩ ᱛᱮ ᱡᱩᱜᱽ ᱛᱟᱭᱚᱢ ᱡᱩᱜᱽ ᱵᱚᱫᱚᱞ ᱛᱟᱭᱚᱢ ᱛᱟᱭᱚᱢ ᱛᱮ ᱯᱟᱨᱚᱢ ᱛᱟᱭᱚᱢ ᱛᱟᱭᱚᱢ ᱛᱮ ᱟᱫᱚ ᱢᱤᱫ ᱫᱤᱱ ᱦᱤᱞᱳᱜ ᱫᱚ ᱵᱤᱨ ᱨᱮᱱᱟᱜ ᱡᱚ ᱵᱤᱞᱤ ᱦᱚᱸ ᱡᱚᱢ ᱠᱚ ᱪᱟᱞᱟᱣᱮᱱᱟ᱾ ᱡᱟᱦᱟ ᱫᱚ ᱥᱮᱸᱱᱫᱽᱨᱟ ᱛᱟᱞᱟᱛᱮ ᱦᱤᱡᱩᱜᱼᱟ ᱟᱫᱚ᱾ ᱠᱩᱲᱤ ᱦᱚᱯᱚᱱ ᱠᱚᱫᱚ ᱚᱲᱟᱜ ᱨᱮᱠᱚ ᱛᱟᱦᱮᱱ ᱠᱟᱱ ᱛᱟᱦᱮᱸᱱ ᱡᱚᱜ ᱟᱨ ᱠᱚᱲᱟ ᱦᱚᱯᱚᱱ ᱫᱚ ᱚᱸ ᱵᱤᱨ ᱛᱮ ᱥᱮᱸᱱᱫᱽᱨᱟ ᱠᱚ ᱪᱟᱞᱟᱜ ᱠᱟᱱ ᱛᱟᱦᱮᱸᱫ ᱟᱫᱚ ᱡᱤᱞ ᱢᱟᱝ ᱠᱚ ᱥᱮᱸᱱᱫᱽᱨᱟ ᱟᱹᱜᱩᱭᱮᱫ ᱜᱮ ᱚᱱᱟ ᱥᱟᱶᱛᱮ ᱡᱚ ᱵᱤᱞᱤ ᱠᱚᱦᱚᱸ ᱠᱚ ᱥᱮᱸᱱᱫᱽᱨᱟ ᱟᱹᱜᱩᱭᱮᱫ ᱛᱟᱦᱮᱸ ᱡᱚᱜ᱾ ᱟᱫᱚ ᱩᱱᱨᱮ ᱧᱮᱞᱚᱜ ᱠᱟᱱᱟ ᱡᱚᱵᱤᱞᱤ ᱞᱮᱠᱟ ᱛᱮᱫᱚ ᱛᱮᱨᱮᱤᱞ ᱛᱟᱨᱚᱵ ᱵᱟᱲᱮ ᱦᱮᱸᱥᱟᱜ ᱠᱷᱤᱡᱩᱨ ᱠᱤᱛᱟᱹ ᱡᱟᱦᱟ ᱛᱤᱱᱟᱹᱜ ᱜᱮ ᱪᱩᱱ ᱟᱲᱩ ᱠᱷᱚᱱ ᱮᱦᱚᱵ ᱠᱟᱛᱮ ᱛᱮ ᱠᱤᱫᱩ ᱟᱲᱟᱜ ᱠᱷᱚᱱ ᱮᱦᱚᱵ ᱠᱟᱛᱮ ᱢᱟᱴᱷᱟ ᱟᱲᱟᱜ ᱠᱷᱚᱱ ᱮᱦᱚᱵ ᱠᱟᱛᱮ ᱢᱮᱨᱞᱮᱡ ᱵᱤᱞᱤ ᱠᱷᱚᱱ ᱮᱦᱚᱵ ᱠᱟᱛᱮ ᱥᱟᱱᱟᱢᱟᱜ ᱜᱮᱠᱚ ᱥᱮᱸᱱᱫᱽᱨᱟ ᱟᱹᱜᱩᱭᱮᱫ ᱛᱟᱦᱮᱸᱫ ᱟᱫᱚ ᱚᱱᱟ ᱠᱚ ᱡᱚᱢ ᱡᱚᱢ ᱛᱮ ᱡᱚᱢ ᱡᱚᱢ ᱛᱮ ᱟᱫᱚ ᱱᱤᱛᱚᱜ ᱫᱚ ᱟᱸ ᱡᱩᱜᱽ ᱛᱟᱭᱚᱢ ᱡᱩᱜᱽ ᱵᱚᱫᱚᱞ ᱠᱟᱱᱟ ᱟᱫᱚ ᱟᱵᱚ ᱥᱟᱱᱛᱟᱲ ᱥᱟᱶᱛᱟ ᱨᱮ ᱡᱟᱦᱟᱸ ᱢᱮᱱ ᱫᱚ ᱠᱩᱡ ᱟᱝ ᱜᱚᱰᱟ ᱦᱩᱲᱩ ᱟᱨ ᱵᱟᱝ ᱵᱷᱩᱛᱢᱲᱤ ᱪᱟᱣᱞᱮ ᱡᱟᱦᱟᱸ ᱚᱱᱟ ᱫᱚ ᱵᱟᱨ ᱞᱮᱠᱟ ᱦᱩᱭᱩᱜ ᱜᱮᱭᱟ ᱢᱤᱫᱜ ᱫᱚ ᱟᱞ ᱯᱟᱸᱜᱟᱣ ᱦᱩᱭᱩᱜ ᱜᱮᱭᱟ ᱟᱨ ᱢᱤᱫ ᱫᱚ ᱴᱮᱴᱠᱮ᱾ ᱴᱮᱴᱠᱮ ᱱᱚᱝᱠᱟ ᱵᱟᱨᱭᱟ ᱡᱟᱹᱛ ᱨᱮᱱᱟᱜ ᱢᱮᱱᱟᱜ ᱟᱠᱟᱫᱟ ᱡᱟᱦᱟᱸ ᱫᱚ ᱯᱟᱹᱦᱤᱞ ᱫᱚ ᱟᱹᱰᱤ ᱡᱩᱨᱜᱮ ᱯᱨᱚᱡᱳᱡᱳ ᱛᱟᱦᱮᱸ ᱠᱟᱱᱟ ᱱᱚᱣᱟ ᱪᱟᱣᱞᱮ ᱨᱮᱱᱟᱜ ᱫᱟᱠᱟ ᱟᱨ ᱵᱟᱝ ᱫᱟᱜ ᱢᱟᱹᱰᱤ ᱡᱩᱫᱤ ᱢᱤᱫ ᱫᱚᱢᱮᱢ ᱡᱚᱢᱟ ᱠᱟᱜᱼᱟ ᱥᱮ ᱠᱤᱱᱛᱩ ᱥᱟᱨᱟ ᱫᱤᱱ ᱦᱚᱸ ᱢᱟᱱᱮᱢ ᱠᱷᱟᱸᱰᱟᱣ ᱜᱚᱫᱟ᱾ ᱱᱚᱝᱠᱟ ᱠᱟᱛᱮᱜ ᱯᱟᱹᱦᱤᱞ ᱡᱚᱢᱟᱜ ᱠᱚᱠᱚ ᱡᱚᱢ ᱧᱩ ᱵᱟᱲᱟᱭᱮᱫ ᱛᱟᱦᱮᱸᱫ ᱟᱫᱚ ᱜᱚᱝᱠᱮ ᱟᱯᱮᱥᱮᱫ ᱱᱚᱸᱠᱟ ᱫᱚ ᱪᱮᱫ ᱵᱟᱥ ᱪᱮᱫ ᱪᱟᱥᱵᱟᱥ ᱠᱚ ᱦᱩᱭ ᱵᱟᱲᱟᱜ ᱜᱮᱭᱟ ᱜᱚᱝᱠᱮ ᱡᱚᱢᱟᱜ? ᱦᱚᱸ ᱡᱚᱢᱟᱜ ᱡᱚᱢᱟᱜ ᱮᱸ ᱡᱤᱱᱤᱥ ᱡᱚ ᱪᱟᱥᱵᱟᱥ ᱠᱚ
ᱡᱚᱢᱟᱜ ᱪᱟᱥᱵᱟᱥ ᱫᱚ ᱟᱞᱮᱥᱮᱫ ᱫᱚ ᱚᱱᱠᱟ ᱫᱚ ᱵᱟᱝ ᱦᱩᱭᱩᱜ ᱛᱟᱦᱮᱱᱟ ᱪᱟᱥ ᱵᱟᱥ ᱫᱚ᱾
ᱟᱪᱪᱷᱟ᱾
ᱛᱩᱵᱩ ᱨᱮᱦᱚᱸ ᱢᱟᱱᱮ ᱦᱟᱸᱰᱮ ᱱᱟᱰᱮ ᱠᱚ ᱨᱚᱦᱚᱭ ᱵᱟᱲᱟᱭ ᱜᱮᱭᱟ ᱥᱟᱵ ᱥᱚᱵᱡᱤ ᱠᱚ ᱚᱱᱠᱟᱱ ᱯᱚᱴᱚᱞ ᱠᱟᱱ ᱡᱷᱤᱸᱜᱟᱹ ᱠᱟᱱ ᱟᱹᱞᱩ ᱠᱟᱱ